ᱦᱮᱞᱳ, ᱦᱳᱭ ᱢᱮᱱᱮᱫᱼᱟ ᱞᱤᱧ ᱟᱹᱰᱤ ᱵᱷᱤᱛᱨᱤ ᱨᱮ ᱨᱚᱲ ᱟᱸᱡᱚᱢᱚᱜ ᱠᱟᱱ ᱛᱟᱵᱮᱱᱟ। ᱦᱮᱞᱳ᱾
ᱦᱮᱞᱳ᱾
ᱦᱮᱸ ᱨᱚᱲ ᱵᱮᱱ ᱟᱸᱡᱚᱢᱮᱫᱼᱟ?
ᱦᱮᱞᱳ
ᱦᱮᱸ ᱟᱸᱡᱚᱢᱚᱜ ᱠᱟᱱᱟ? ᱦᱮᱸ ᱡᱚᱦᱟᱨ ᱜᱮ᱾
ᱟᱹᱰᱤ ᱵᱷᱤᱛᱨᱤ ᱨᱮ ᱨᱚᱲ ᱟᱸᱡᱚᱢᱚᱜ ᱠᱟᱱᱟ ᱦᱮᱰᱯᱷᱳᱱ ᱠᱚᱵᱮᱱ ᱞᱟᱜᱟᱣ ᱠᱟᱫᱟ ᱥᱮ ᱪᱮᱫ?
ᱦᱮᱰᱯᱷᱳᱱ ᱫᱚ ᱵᱟᱹᱞᱤᱧ ᱞᱟᱜᱟᱣ ᱠᱟᱫᱟ ᱚᱱᱠᱟ ᱤᱭᱟᱹ ᱦᱚᱭᱛᱳ ᱚᱣᱟᱭᱯᱷᱟᱭ ᱛᱮ ᱪᱟᱞᱟᱜ ᱜᱮᱭᱟ ᱛᱚ᱾
ᱟᱫᱚ ᱟᱹᱰᱤ ᱜᱟᱱ ᱜᱮ ᱢᱟᱱᱮ ᱮᱠᱫᱚᱢ ᱜᱮ ᱵᱟᱝ ᱟᱸᱡᱚᱢᱚᱜ ᱠᱟᱱ ᱛᱟᱵᱮᱱᱟ᱾
ᱚᱸ ᱱᱤᱛᱚᱜ ᱟᱸᱡᱚᱢᱚᱜ ᱠᱟᱱᱟ?
ᱦᱳᱭ ᱢᱟᱱᱮ ᱟᱹᱰᱤ
ᱦᱳᱭ ᱢᱟᱱᱮ ᱟᱹᱰᱤ ᱵᱟᱹᱭ ᱵᱟᱹᱭᱛᱮ ᱟᱡᱚᱢᱚᱜ ᱠᱟᱱᱟ᱾ ᱟᱪᱪᱷᱟ ᱴᱷᱤᱠ ᱜᱮᱭᱟ᱾ ᱢᱮᱱᱫᱟᱹᱧ ᱪᱮᱫ ᱠᱚ ᱪᱤᱠᱟ ᱵᱟᱲᱟ ᱦᱩᱭᱩᱜ ᱠᱟᱱᱟ ᱱᱤᱛᱚᱜ ᱫᱚ?
ᱦᱳᱭ ᱪᱮᱫ ᱦᱚᱸ ᱵᱟᱝᱜᱮ ᱢᱟᱡᱟᱱ ᱠᱚ ᱡᱚᱢ ᱵᱟᱲᱟ ᱠᱟᱛᱮᱫ ᱡᱤᱨᱟᱹᱣ ᱵᱟᱲᱟ ᱠᱚ ᱦᱩᱭᱩᱭᱟ ᱟᱠᱟᱱᱟ᱾ ᱟᱨ ᱟᱯᱮ ᱫᱚ?
ᱟᱞᱮ ᱦᱚᱸ ᱚᱱᱠᱟᱜ ᱜᱮ ᱡᱚᱢ ᱵᱟᱲᱟ ᱠᱟᱛᱮ ᱱᱚᱜ-ᱚᱭ ᱞᱮ ᱡᱤᱨᱟᱹᱣ ᱵᱟᱲᱟ ᱟᱠᱟᱱᱟ ᱱᱤᱛᱚᱜ ᱫᱚ᱾
ᱦᱳᱭ ᱟᱨ ᱛᱚᱵᱮ ᱟᱯᱮ ᱥᱮᱱ ᱫᱚ ᱫᱟᱜ ᱡᱟᱹᱲᱤ ᱠᱚᱫᱚ ᱪᱮᱫ ᱞᱮᱠᱟ ᱛᱤᱱᱟᱹᱜ ᱜᱟᱱ? ᱪᱟᱥ ᱵᱟᱥ ᱠᱚ ᱛᱤᱱᱟᱹᱜ ᱥᱟᱺᱜᱤᱧ ᱦᱩᱭᱮᱱ ᱛᱟᱯᱮᱭᱟ?
ᱪᱟᱥᱵᱟᱥ ᱫᱚ ᱱᱚᱜᱼᱚᱭ ᱢᱩᱪᱟᱹᱫᱚᱜᱼᱟ ᱪᱟᱵᱟᱜ ᱠᱟᱱᱟ ᱟᱨᱠᱤ ᱠᱤᱪᱷᱩ ᱫᱤᱱ ᱢᱟᱲᱟᱝ ᱜᱮ ᱦᱟᱸᱜ ᱪᱟᱵᱟᱜ ᱪᱟᱵᱟᱜᱼᱟ ᱟᱨ ᱮᱠᱷᱚᱱ ᱫᱚ ᱵᱟᱭ ᱫᱟᱜ ᱮᱫᱟ ᱠᱤᱪᱷᱩ ᱫᱤᱱ ᱦᱩᱭ ᱮᱱᱟ ᱵᱟᱨ ᱯᱮ ᱫᱤᱱ᱾ ᱢᱟᱡᱷᱮ ᱢᱟᱡᱷᱮ ᱫᱟᱜ ᱫᱟ ᱛᱷᱚᱲᱟ ᱛᱷᱚᱲᱟ ᱟᱨ ᱟᱯᱮᱥᱮᱫ ᱫᱚ ᱪᱮᱫᱠᱟ?
ᱦᱳᱭ ᱟᱞᱮ ᱥᱮᱱ ᱦᱚᱸ ᱚᱱᱠᱟ ᱜᱮ ᱢᱟᱱᱮ ᱵᱟᱨᱯᱮ ᱫᱤᱱ ᱟᱹᱰᱤ ᱜᱟᱱᱮ ᱫᱟᱜᱮᱜᱼᱟ ᱟᱨ ᱦᱟᱸᱜ ᱵᱟᱨ ᱯᱮ ᱫᱤᱱ ᱚᱱᱠᱟ ᱥᱤᱛᱩᱝ ᱜᱮ ᱱᱚᱜᱼᱚᱭ ᱛᱮᱦᱮᱧ ᱫᱚ ᱱᱟᱦᱟᱜ ᱥᱮᱛᱟᱜ ᱵᱮᱲᱟ ᱠᱷᱚᱱ ᱜᱮ ᱫᱟᱜ ᱫᱚ ᱵᱟᱝ ᱢᱮᱱᱟᱜᱼᱟ ᱟᱨ ᱦᱚᱞᱟ ᱢᱟᱫᱷᱮᱨ ᱫᱚ ᱟᱹᱰᱤ ᱜᱟᱱ ᱜᱮ ᱫᱟᱜ ᱠᱮᱭᱟ ᱦᱚᱭᱥᱮ ᱟᱨ ᱪᱟᱥᱵᱟᱥ ᱠᱟᱹᱢᱤ ᱫᱚ ᱱᱟᱦᱟᱜ ᱱᱤᱛᱚᱜ ᱮᱛᱚᱦᱚᱵ ᱦᱩᱭ ᱦᱩᱭ ᱟᱠᱟᱱᱟ ᱟᱞᱮ ᱥᱮᱱ ᱫᱚ ᱱᱟᱦᱟᱜ ᱥᱟᱹᱨᱫᱤ ᱞᱮᱠᱟᱜᱮ ᱵᱩᱡᱷᱟᱹᱣ ᱵᱮᱱ ᱟᱨ ᱢᱟᱱᱮ ᱫᱟᱜ ᱵᱟᱝ ᱠᱟᱨᱚᱱ ᱛᱮ ᱟᱞᱮ ᱫᱚ ᱵᱟᱝᱞᱮ ᱮᱛᱚ ᱦᱟᱛᱟᱲ ᱟᱠᱟᱱ ᱛᱟᱦᱮᱱ ᱟᱨ ᱵᱟᱝᱠᱷᱟᱱ ᱱᱤᱛ ᱛᱮᱫᱚ ᱱᱟᱦᱟᱜ ᱵᱟᱨᱟᱵᱟᱹᱨᱤ ᱠᱚ ᱦᱩᱭ ᱠᱚᱜᱼᱟ ᱦᱳᱭ ᱥᱮ᱾
ᱚᱸ ᱟᱞᱮᱥᱮᱫ ᱫᱚ ᱜᱟᱰᱟ ᱢᱮᱱᱟᱜ-ᱟ ᱛᱚ ᱜᱟᱰᱟ ᱚᱱᱟ ᱠᱮᱱᱮᱞ ᱫᱤᱭᱮ ᱥᱚᱨᱠᱟᱨᱤ ᱠᱷᱚᱡ ᱚᱱᱟ ᱯᱟᱢᱯ ᱨᱮᱱᱟᱜ ᱵᱮᱵᱚᱥᱛᱷᱟ ᱢᱮᱱᱟᱜᱼᱟ, ᱟᱫᱚ ᱚᱱᱟ ᱠᱷᱚᱱ ᱜᱮ ᱫᱟᱜ ᱠᱚ ᱨᱟᱠᱟᱵᱟ᱾ ᱚᱱᱟ ᱛᱮᱜᱮ ᱠᱚ ᱪᱟᱥ ᱵᱟᱥᱟ᱾
ᱚᱸ ᱟᱪᱪᱷᱟ, ᱟᱞᱮᱥᱮ ᱥᱮᱱ ᱫᱚ ᱱᱟᱦᱟᱜ, ᱚᱱᱠᱟ ᱠᱮᱱᱮᱞ ᱥᱮ ᱠᱩᱧ ᱥᱮ ᱚᱱᱠᱟ ᱥᱚᱨᱠᱟᱨ ᱠᱷᱚᱱ ᱱᱟᱦᱟᱜ ᱪᱟᱥ ᱞᱟᱹᱜᱤᱫ ᱛᱮ ᱛᱮᱫᱚ ᱠᱳᱱᱳ ᱵᱮᱵᱚᱥᱛᱷᱟ ᱫᱚ ᱵᱟᱝ ᱢᱮᱱᱟᱜᱼᱟ ᱦᱳᱭ ᱥᱮ, ᱟᱫᱚ ᱟᱞᱮ ᱫᱚ ᱱᱟᱦᱟᱜ ᱥᱮᱨᱢᱟ ᱡᱟᱹᱲᱤ ᱵᱚᱨᱥᱟ ᱜᱮᱞᱮ ᱪᱟᱥᱫᱟ ᱛᱟᱦᱮᱱᱟ ᱟᱨ ᱱᱚᱝᱠᱟ ᱠᱩᱸᱧ ᱜᱟᱹᱰᱭᱟᱹ ᱫᱟᱜ ᱛᱮᱫᱚ ᱱᱟᱜ ᱪᱟᱥ ᱠᱚᱫᱚ ᱟᱞᱮ ᱥᱮᱱ ᱫᱚ ᱵᱟᱭ ᱜᱟᱱᱚᱜᱼᱟ᱾ ᱠᱟᱨᱚᱱ ᱟᱞᱮᱥᱮᱱ ᱫᱚ ᱛᱷᱚᱲᱟ ᱴᱟᱺᱰᱤ ᱢᱟᱪᱷᱟ ᱢᱮᱱᱟᱜ ᱛᱟᱞᱮᱭᱟ᱾ ᱚᱱᱟ ᱤᱭᱟᱹ ᱛᱮ᱾
ᱚᱸᱻ᱾ ᱟᱨ ᱛᱟᱦᱞᱮ ᱮᱱᱮ ᱱᱤᱛᱚᱜ ᱫᱚ ᱦᱟᱹᱠᱩ ᱥᱟᱵᱽ ᱠᱚᱯᱮ ᱪᱟᱞᱟᱜ ᱠᱟᱱᱟ ᱥᱮ ᱵᱟᱝ? ᱦᱟᱹᱠᱩ ᱠᱚ ᱜᱮ
ᱦᱳᱭ, ᱦᱟᱹᱠᱩ ᱥᱟᱵᱽ ᱢᱟ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱼᱟ᱾ ᱦᱟᱹᱠᱩ ᱥᱟᱵᱽ ᱫᱚ ᱱᱟᱦᱟᱜ ᱵᱟᱝ ᱜᱮ ᱜᱮ ᱢᱮᱱᱠᱷᱟᱱ ᱱᱟᱦᱟᱜ ᱨᱚᱦᱚᱭ ᱨᱚᱦᱚᱭ ᱛᱩᱞᱩᱡ ᱠᱷᱮᱛ ᱠᱚᱨᱮ ᱜᱮ ᱱᱟᱦᱟᱜ ᱟᱹᱰᱤ ᱜᱟᱱ ᱠᱚ ᱧᱟᱢᱚᱜ ᱛᱟᱦᱮᱱᱟ, ᱦᱳᱭ ᱥᱮ᱾ ᱠᱟᱴᱠᱚᱢ ᱨᱚᱠᱚᱡ ᱜᱚᱸᱝᱜᱷᱟ ᱟᱨ ᱦᱟᱹᱠᱩ ᱦᱟᱹᱠᱩ ᱥᱟᱵ ᱫᱚ ᱱᱟᱦᱟᱜ ᱡᱚᱠᱷᱚᱱ ᱟᱹᱰᱤ ᱠᱟᱡᱟᱠ ᱜᱮ ᱫᱟᱜ ᱮ ᱡᱟᱹᱲᱤᱭᱟ᱾ ᱛᱚᱠᱷᱚᱱ ᱱᱟᱦᱟᱜ ᱡᱩᱫᱤ ᱟᱨ ᱱᱚᱝᱠᱟ ᱜᱟᱹᱰᱭᱟᱹ ᱠᱚ ᱡᱩᱫᱤ ᱥᱮᱜᱼᱟ, ᱛᱚ ᱱᱟᱦᱟᱜ ᱛᱚᱠᱷᱚᱱ ᱜᱮ ᱢᱟᱱᱮ ᱦᱟᱹᱠᱩ ᱠᱚᱠᱚ ᱨᱟᱠᱟᱵᱚᱜ ᱛᱟᱦᱮᱱ ᱦᱳᱭ ᱥᱮ᱾
ᱦᱮᱸ᱾
ᱟᱨ ᱰᱚᱵᱷᱟᱜ ᱠᱚᱫᱚ ᱱᱟᱦᱟᱜ, ᱚᱱᱠᱟ ᱟᱨᱮᱡᱽ ᱵᱟᱲᱟ ᱠᱚᱫᱚ ᱵᱟᱝ ᱦᱩᱭ ᱟᱠᱟᱱᱟ᱾ ᱜᱟᱰᱟ ᱠᱚᱛᱮ ᱥᱟᱵᱽ ᱠᱚᱫᱚ ᱵᱟᱝ ᱪᱟᱞᱟᱣ ᱵᱟᱲᱟ ᱦᱩᱭ ᱟᱠᱟᱱᱟ᱾ ᱟᱫᱚ ᱠᱷᱮᱛ ᱠᱚᱨᱮᱜᱮ ᱱᱟᱦᱟᱜ ᱩᱱᱠᱩ ᱯᱩᱸᱴᱷᱤ ᱦᱟᱹᱠᱩ, ᱰᱷᱟᱹᱲᱠᱟᱹ ᱦᱟᱹᱠᱩ ᱵᱤᱱ ᱟᱸᱡᱚᱢ ᱟᱠᱟᱜᱼᱟ᱾ ᱩᱱᱠᱩ ᱠᱚᱜᱮ ᱱᱟᱦᱟᱜ ᱟᱹᱰᱤ ᱡᱳᱨ ᱞᱮ ᱥᱟᱵ ᱠᱚ ᱛᱟᱦᱮᱱᱟ᱾
ᱦᱮᱸ ᱟᱨ ᱮᱢᱱᱤ ᱟᱯᱮ ᱥᱮᱫ ᱫᱚ ᱵᱤᱨ ᱠᱚᱫᱚ ᱢᱮᱱᱟᱜ ᱟᱥᱮ ᱦᱮᱸ, ᱟᱞᱮ ᱥᱮᱫ ᱠᱚ ᱧᱟᱢᱚᱜ ᱜᱮᱭᱟ ᱟᱫᱚ ᱤᱧ ᱫᱚ ᱠᱟᱹᱴᱤᱡ ᱟᱹᱛᱩ ᱠᱷᱚᱱ ᱛᱷᱚᱲᱟ ᱵᱟᱭᱨᱮ ᱨᱮ ᱛᱟᱦᱮᱱ ᱜᱮᱭᱟ᱾ ᱟᱫᱚ ᱚᱱᱟ ᱠᱷᱟᱹᱛᱤᱨ ᱛᱮ ᱟᱫᱚ ᱥᱚᱵ ᱫᱤᱱ ᱫᱚ ᱵᱟᱝ ᱜᱟᱱᱚᱜᱼᱟ ᱛᱚ, ᱡᱚᱠᱷᱚᱱ ᱚᱲᱟᱜ ᱤᱧ ᱪᱟᱞᱟᱜᱼᱟ ᱩᱱ ᱚᱠᱛᱚ ᱜᱮ ᱡᱟᱜᱤᱧ ᱥᱟᱵ ᱵᱟᱲᱟ ᱠᱚᱣᱟ ᱵᱟᱹᱲᱥᱤ ᱛᱮ᱾
ᱟᱪᱪᱷᱟ, ᱛᱚᱵᱮ ᱪᱟᱥ ᱵᱟᱥ ᱫᱤᱱ ᱫᱚ ᱵᱟᱝᱜᱮᱢ ᱪᱟᱞᱟᱜ ᱛᱟᱦᱮᱱ ᱚᱲᱟᱜ ᱠᱚᱫᱚ?
ᱪᱟᱞᱟᱣ ᱫᱚ ᱠᱚ ᱟᱹᱰᱤ ᱠᱚᱢ ᱜᱮ ᱪᱟᱞᱟᱜᱼᱟ᱾ ᱡᱩᱫᱤ ᱫᱚᱨᱠᱟᱨ ᱯᱟᱲᱟᱜ ᱠᱷᱟᱡ ᱛᱚᱠᱷᱚᱱᱤᱧ ᱪᱟᱞᱟᱜᱼᱟ, ᱵᱟᱝᱠᱷᱟᱱ ᱫᱚ ᱵᱟᱹᱧ ᱪᱟᱞᱟᱜ ᱜᱮᱭᱟ᱾
ᱚ ᱟᱪᱪᱷᱟ, ᱦᱳᱭ ᱢᱟᱱᱮ ᱟᱢ ᱚᱞᱚᱜ ᱯᱟᱲᱦᱟᱜ ᱞᱟᱹᱜᱤᱫ ᱵᱟᱨᱦᱮ ᱨᱮᱵᱚᱱ ᱛᱟᱦᱮᱱ ᱛᱟᱦᱮᱱᱟ᱾ ᱟᱫᱚ ᱠᱟᱹᱴᱤᱡ ᱪᱷᱩᱴᱤ ᱠᱚ ᱧᱟᱢᱚᱜᱼᱟ, ᱛᱚᱵᱮ ᱜᱮᱵᱚᱱ ᱪᱟᱞᱟᱜ ᱛᱟᱦᱮᱱ ᱛᱟᱦᱮᱱᱟ ᱦᱳᱭ ᱥᱮ ᱟᱨ ᱵᱟᱝᱠᱷᱟᱱ ᱢᱟᱱᱮ ᱚᱱᱠᱟ ᱪᱟᱞᱟᱣ ᱢᱟ ᱵᱟᱭ ᱜᱟᱱᱚᱜ ᱠᱟᱱᱟ᱾
ᱦᱮᱸ᱾ ᱚᱱᱠᱟ ᱪᱷᱩᱴᱤ ᱠᱚ ᱛᱟᱦᱮᱸ ᱞᱮᱱ ᱠᱷᱟᱱ ᱱᱚᱜ-ᱚᱭ ᱡᱮᱢᱚᱱ ᱠᱤᱪᱷᱩ ᱫᱤᱱ ᱢᱟᱲᱟᱝ ᱨᱮ ᱤᱭᱟᱹ ᱟᱞᱮᱭᱟᱜ ᱫᱚ ᱜᱤᱨᱥᱚ ᱪᱷᱩᱴᱴᱤ ᱯᱟᱲᱟᱣ ᱞᱮᱱᱟ᱾ ᱟᱫᱚ ᱛᱚᱠᱷᱚᱱ ᱦᱚᱸ ᱟᱫᱚ ᱡᱮᱦᱮᱛᱩ ᱟᱞᱮᱭᱟᱜ ᱫᱚ ᱦᱳᱥᱴᱮᱞ ᱫᱚ ᱵᱟᱝ ᱵᱚᱱᱫᱚ ᱟᱠᱟᱱ ᱛᱟᱦᱮᱸ ᱫᱚ᱾ ᱟᱫᱚ ᱛᱷᱚᱲᱟ ᱠᱟᱹᱢᱤ ᱠᱚ ᱛᱟᱦᱮᱸ ᱠᱟᱱᱟ, ᱚᱱᱟ ᱞᱟᱹᱜᱤᱫ ᱛᱮ ᱟᱫᱩᱧ ᱢᱮᱛᱟᱜ ᱠᱚᱣᱟ ᱡᱮ ᱱᱚᱝᱠᱟ ᱱᱚᱝᱠᱟ ᱟᱫᱚ ᱵᱮᱥ ᱴᱷᱤᱠ ᱜᱮᱭᱟ ᱛᱟᱦᱚᱞᱮ᱾ ᱡᱚᱠᱷᱚᱱ ᱫᱚᱨᱠᱟᱨ ᱯᱟᱲᱟᱜᱼᱟ, ᱛᱚᱠᱷᱚᱱ ᱞᱮ ᱠᱚᱞ ᱟᱢᱟ ᱟᱢ ᱦᱤᱡᱩᱜᱼᱟ ᱟᱨ ᱵᱟᱝᱠᱷᱟᱡᱽ ᱫᱚ ᱡᱮ ᱦᱮᱛᱩ ᱠᱟᱹᱢᱤ ᱨᱮ ᱢᱤᱱᱟᱹᱧᱟ, ᱡᱚᱯᱲᱟᱣ ᱟᱫᱚ ᱚᱱᱟ ᱜᱤᱧ ᱞᱟᱹᱭ ᱮᱫᱟ᱾ ᱛᱟᱦᱚᱞᱮ ᱱᱤᱛᱚᱜ ᱤᱧ ᱠᱟᱹᱢᱤ ᱦᱟᱛᱟᱲ ᱞᱮᱜᱮ, ᱵᱷᱟᱹᱜᱤ ᱪᱩᱴᱤ ᱦᱚᱸ ᱪᱩᱴᱤ ᱦᱚᱸ ᱪᱩᱴᱤ ᱜᱮᱭᱟ᱾ ᱵᱷᱟᱹᱜᱤ ᱴᱟᱭᱤᱢ ᱦᱚᱸ ᱧᱟᱢᱚᱜᱼᱟ᱾ ᱟᱨᱠᱤ ᱠᱟᱹᱢᱤ ᱠᱚᱨᱮᱱᱟᱜ ᱠᱮᱞᱟᱥ ᱠᱚ ᱪᱟᱹᱞᱩ ᱞᱮᱱᱠᱷᱟᱱ ᱛᱚᱠᱷᱚᱱ ᱫᱚ ᱠᱮᱞᱟᱥ ᱠᱚᱨᱮ ᱜᱮ ᱥᱟᱨᱟ ᱫᱤᱱ ᱛᱟᱦᱮᱱᱳᱜ ᱦᱩᱭᱩᱜᱼᱟ᱾ ᱟᱫᱚ ᱚᱱᱠᱟ ᱞᱮᱠᱟ ᱠᱟᱹᱢᱤ ᱵᱟᱝ ᱜᱟᱱᱚᱜᱼᱟ᱾ ᱚᱱᱟ ᱞᱟᱹᱜᱤᱫ ᱛᱮ ᱪᱷᱩᱴᱤ ᱨᱮ ᱫᱚ ᱠᱟᱹᱢᱤᱭᱮᱫ ᱛᱟᱦᱮᱱᱟ, ᱚᱱᱟ ᱞᱟᱹᱜᱤᱫ ᱵᱟᱹᱧ ᱪᱟᱞᱟᱣ ᱟᱠᱟᱱ ᱛᱟᱦᱮᱱᱟ᱾
ᱦᱳᱭ, ᱟᱹᱰᱤ ᱵᱷᱟᱹᱜᱤ ᱠᱟᱛᱷᱟᱢ ᱞᱟᱹᱭ ᱠᱮᱫᱟ᱾ ᱢᱟᱱᱮ ᱦᱚᱸᱥᱴᱮᱞ ᱠᱚᱫᱚ ᱵᱟᱝ ᱵᱚᱱᱫᱚᱜ ᱛᱟᱦᱮᱱᱟ, ᱦᱳᱭ ᱥᱮ ᱤᱥᱠᱩᱞ ᱠᱚᱞᱮᱡᱽ ᱠᱚᱜᱮ ᱵᱚᱱᱫᱚᱜ ᱛᱟᱦᱮᱱᱟ᱾ ᱟᱫᱚ ᱱᱟᱦᱟᱜ ᱱᱚᱣᱟ ᱡᱩᱫᱤ ᱚᱞᱚᱜ ᱜᱤᱫᱽᱨᱟᱹ ᱛᱤᱱᱟᱹᱜ ᱢᱮᱱᱟᱜ ᱵᱚᱱᱟ ᱱᱚᱣᱟ ᱨᱮ ᱱᱟᱦᱟᱜ ᱵᱚᱱ ᱠᱟᱹᱢᱤᱭᱮᱫᱼᱟ? ᱦᱳᱭ ᱥᱮ᱾ ᱩᱱᱠᱩ ᱠᱚᱫᱚ ᱱᱟᱦᱟᱜ ᱟᱹᱰᱤ ᱜᱟᱱ ᱜᱤᱫᱽᱨᱟᱹ ᱱᱚᱣᱟ ᱠᱚ ᱵᱷᱟᱵᱤᱭᱮᱫᱼᱟ ᱡᱮ ᱡᱩᱫᱤ ᱠᱮᱞᱟᱥ ᱤᱧ ᱪᱟᱞᱟᱜᱼᱟ ᱛᱚ ᱢᱟᱱᱮ ᱚᱠᱛᱚ ᱱᱚᱣᱟ ᱨᱮᱦᱟᱜ ᱵᱟᱹᱧ ᱮᱢ ᱫᱟᱲᱮᱭᱟᱜᱼᱟ ᱦᱳᱭ ᱥᱮ ᱟᱨ ᱡᱩᱫᱤ ᱡᱚᱠᱷᱚᱱ ᱪᱷᱩᱴᱤ ᱜᱮ ᱛᱟᱦᱮᱱᱟ ᱛᱚ ᱟᱹᱰᱤᱜᱟᱱ ᱜᱤᱫᱽᱨᱟᱹ ᱢᱟᱱᱮ ᱱᱚᱣᱟ ᱨᱮ ᱟᱹᱰᱤ ᱜᱟᱱᱼᱼ ᱠᱩᱨᱩᱢᱩᱴᱩ ᱠᱟᱛᱮᱫ ᱠᱚ ᱠᱟᱹᱢᱤᱭᱮᱫᱼᱟ ᱟᱨ ᱢᱟᱱᱮ ᱪᱮᱫ ᱢᱤᱫᱴᱮᱱ ᱦᱩᱭᱩᱜ ᱠᱟᱱᱟ ᱟᱹᱰᱤᱼᱼ ᱟᱞᱜᱟ ᱛᱮᱢᱟ ᱱᱟᱦᱟᱜ ᱠᱟᱹᱣᱰᱤ ᱟᱨᱡᱟᱣ ᱦᱩᱭᱩᱜ ᱠᱟᱱ ᱛᱟᱵᱚᱱᱟ ᱱᱚᱣᱟ ᱨᱮᱫᱚ ᱢᱟᱱᱮ ᱞᱚᱞᱚ ᱥᱤᱛᱩᱝ ᱨᱮ ᱥᱮ ᱱᱚᱝᱠᱟ ᱟᱭᱢᱟ ᱜᱷᱚᱱᱴᱟ ᱠᱚ ᱠᱷᱚᱨᱪ ᱱᱚᱝᱠᱟ ᱵᱟᱝ ᱦᱩᱭᱩᱜ ᱠᱟᱱ ᱛᱟᱵᱚᱱᱟ ᱢᱟᱱᱮ ᱠᱷᱟᱡ ᱠᱟᱴᱟᱣ ᱵᱟᱝ ᱦᱩᱭᱩᱜ ᱠᱟᱱ ᱛᱟᱵᱚᱱᱟ ᱦᱳᱭ ᱥᱮ ᱟᱫᱚ ᱱᱚᱣᱟ ᱨᱮ ᱫᱚ ᱱᱟᱦᱟᱜ ᱢᱟᱱᱮ ᱚᱱᱠᱟᱱ ᱜᱤᱫᱽᱨᱟᱹ ᱜᱮᱵᱚᱱ ᱦᱮᱡ ᱥᱮᱴᱮᱨᱼᱼ ᱠᱟᱱᱟ ᱡᱟᱦᱟᱸᱭ ᱫᱚ ᱱᱟᱦᱟᱜ ᱟᱹᱣᱲᱤ ᱟᱹᱛᱷᱟᱹᱣᱲᱤ ᱡᱤᱱᱤᱥ ᱠᱚ ᱵᱟᱝ ᱵᱚᱱ ᱧᱮᱞ ᱛᱟᱦᱮᱱ ᱥᱮ ᱚᱱᱠᱟᱱ ᱡᱤᱱᱤᱥ ᱡᱟᱦᱟᱸ ᱵᱟᱝ ᱵᱚᱱ ᱪᱮᱠᱟᱹᱭ ᱛᱟᱦᱮᱸᱱ ᱢᱟᱱᱮ ᱡᱟᱦᱟᱸ ᱞᱟᱹᱠᱛᱤ ᱡᱤᱱᱤᱥ ᱵᱚᱱ ᱪᱮᱠᱟᱭ ᱛᱟᱦᱮᱸᱱ ᱚᱱᱠᱟ ᱤᱧᱟᱹᱜ ᱢᱚᱱᱮ ᱫᱚ ᱠᱟᱱᱟ ᱠᱟᱨᱚᱱ ᱟᱹᱰᱤ ᱜᱟᱱ ᱜᱤᱫᱽᱨᱟᱹ ᱯᱷᱳᱱ ᱠᱚᱠᱚ ᱪᱟᱞᱟᱣ ᱮᱫ ᱜᱮᱭᱟ ᱥᱮ ᱟᱹᱰᱤ ᱜᱟᱱ ᱜᱤᱫᱽᱨᱟᱹ ᱚᱱᱠᱟ ᱢᱮᱱᱟᱜ ᱠᱚᱣᱟ ᱱᱟᱦᱟᱜ ᱡᱟᱦᱟᱸᱴᱟᱜ ᱡᱤᱱᱤᱥ ᱵᱟᱝ ᱠᱚ ᱵᱟᱲᱟᱭᱟ ᱚᱱᱟ ᱪᱮᱠᱟ ᱞᱟᱹᱜᱤᱫ ᱫᱚ ᱵᱟᱝ ᱠᱚ ᱪᱮᱥᱴᱟᱭᱟ ᱢᱮᱱ ᱠᱷᱟᱱ ᱡᱟᱦᱟᱸ ᱡᱤᱱᱤᱥ ᱱᱟᱦᱟᱜ ᱠᱚᱱᱚ ᱞᱟᱹᱠᱛᱤ ᱨᱮ ᱵᱟᱝᱼᱼ ᱞᱟᱜᱟᱜᱼᱟ ᱚᱱᱠᱟᱱ ᱡᱤᱱᱤᱥ ᱪᱮᱠᱟ ᱞᱟᱹᱜᱤᱫ ᱠᱚ ᱪᱮᱥᱴᱟᱭ ᱛᱟᱦᱮᱸᱱᱟ ᱦᱳᱭ ᱥᱮ
ᱦᱮᱸ
ᱡᱮᱢᱚᱱ ᱜᱮᱢ ᱠᱚ ᱦᱩᱭ ᱮᱱᱟ ᱟᱡᱮ ᱵᱟᱡᱮ ᱨᱤᱞᱥ ᱠᱚ ᱦᱩᱭᱮᱱᱟ ᱟᱹᱰᱤᱜᱟᱱ ᱡᱤᱱᱤᱥ ᱚᱱᱠᱟ ᱢᱟᱱᱮ ᱫᱩᱲᱩᱵ ᱠᱟᱛᱮᱫ ᱚᱠᱛᱚ ᱵᱟᱝ ᱵᱩᱡᱷᱟᱹᱜ ᱛᱟᱦᱮᱱ ᱛᱤᱱᱟᱹᱜ ᱜᱟᱱ ᱯᱟᱨᱚᱢᱚᱜ ᱠᱟᱱᱟ ᱢᱮᱱ ᱛᱮ ᱟᱨ ᱡᱩᱫᱤ ᱟᱵᱚ ᱱᱚᱣᱟ ᱨᱮ ᱢᱟᱱᱮ ᱢᱤᱢᱤᱫ ᱴᱟᱭᱤᱢ ᱵᱚᱱ ᱢᱤᱫ ᱢᱤᱱᱤᱴ ᱠᱟᱛᱮ ᱴᱟᱭᱤᱢ ᱵᱚᱱ ᱮᱢᱚᱜ ᱠᱟᱱᱟ ᱟᱨ ᱵᱚᱱ ᱵᱟᱰᱟᱭ ᱫᱟᱲᱮᱭᱟᱜ ᱠᱟᱱᱟ ᱡᱮ ᱟᱵᱚ ᱞᱟᱹᱜᱤᱫ ᱚᱱᱟ ᱢᱟᱱᱮ ᱛᱤᱱᱟᱹᱜ ᱠᱤᱢᱛᱤ ᱦᱳᱭ ᱥᱮ ᱢᱟᱱᱮ ᱟᱹᱰᱤ ᱫᱟᱢ ᱟᱱᱟᱜ
ᱟᱸ ᱟᱫᱚ ᱱᱤᱛᱚᱜ ᱟᱵᱚ ᱛᱤᱱᱟᱹᱜ ᱦᱚᱲ ᱵᱩᱱ ᱠᱟᱹᱢᱤᱭ ᱮᱫᱼᱟ ᱦᱳᱭ ᱤᱱᱟᱹᱜ ᱦᱚᱲ ᱵᱚᱱ ᱵᱩᱡᱷᱟᱹᱣ ᱫᱟᱲᱮᱭᱟᱜ ᱠᱟᱱᱟ ᱚᱱᱟ ᱱᱚᱣᱟ ᱚᱠᱛᱚ ᱨᱮᱱᱟᱜ ᱪᱮᱫ ᱤᱧ ᱞᱟᱹᱭᱟ ᱢᱟᱱᱮ ᱪᱮᱫ ᱠᱚ ᱢᱮᱱᱟ
ᱪᱮᱫ ᱠᱚ ᱢᱮᱱᱟ ᱱᱤᱭᱟᱹ ᱚᱠᱛᱚ ᱫᱚ ᱛᱤᱱᱟᱹᱜ ᱟᱨᱠᱤ ᱫᱟᱢᱟᱱᱟ ᱟᱨᱠᱤ ᱥᱚᱢᱚᱭ ᱛᱤᱱᱟᱹᱜ ᱦᱮᱸᱼᱼ ᱞᱟᱦᱟ ᱛᱮᱫᱚ ᱦᱚᱭᱛᱚ ᱱᱚᱝᱠᱟ ᱵᱟᱵᱩ ᱵᱟᱲᱟᱭ ᱠᱟᱱ ᱛᱟᱦᱮᱸᱱᱟ ᱡᱮ ᱞᱟᱦᱟ ᱛᱮᱫᱚ ᱟᱞᱮ ᱦᱚᱸᱼᱼ ᱱᱤᱭᱟᱹ ᱠᱚᱨᱮ ᱫᱚ ᱟᱞᱮ ᱱᱚᱰᱮᱱ ᱡᱟᱦᱟᱸ ᱛᱤᱱᱟᱹᱜ ᱞᱮ ᱛᱟᱦᱮᱱᱟ ᱠᱚᱲᱟ ᱠᱚ ᱢᱮᱱᱟᱜ ᱟᱠᱟᱫ ᱠᱚᱣᱟ ᱥᱮ ᱠᱩᱲᱤ ᱜᱤᱫᱽᱨᱟᱹ ᱠᱚ ᱩᱱᱠᱩ ᱫᱚ ᱡᱚᱛᱚᱼᱼ ᱛᱚᱜᱮ ᱱᱚᱝᱠᱟ ᱮᱢᱱᱤ ᱜᱮᱢ ᱯᱷᱮᱢ ᱫᱚ ᱟᱞᱮ ᱱᱚᱰᱮ ᱫᱚ ᱟᱹᱰᱤ ᱠᱚᱢ ᱜᱮᱠᱚ ᱜᱟᱛᱮᱜᱼᱟ ᱵᱚᱞᱛᱮ ᱜᱮᱞᱮ ᱮᱠᱫᱚᱢ ᱜᱮ ᱵᱟᱠᱚ ᱜᱟᱛᱮᱜᱼᱟ ᱟᱨᱼᱼ ᱥᱮᱛᱟᱜ ᱟᱨ ᱵᱳᱭᱠᱟᱞ ᱵᱮᱞᱟ ᱜᱮ ᱚᱱᱠᱟ ᱯᱷᱩᱴᱵᱚᱞ ᱠᱚ ᱠᱷᱮᱞᱟᱞᱮ ᱟᱨᱼᱼ ᱮᱢᱱᱤ ᱥᱚᱢᱚᱭ ᱫᱚ ᱦᱚᱭᱛᱚ ᱟᱫᱚ ᱟᱞᱮᱭᱟᱜ ᱫᱚ ᱴᱟᱭᱤᱢ ᱫᱚ ᱯᱟᱨᱚᱢᱚᱜ ᱠᱟᱱ ᱛᱟᱦᱮᱸᱱᱟ ᱚᱱᱟ ᱤᱭᱟᱹ ᱛᱮ ᱵᱮᱥᱤᱨ ᱵᱷᱟᱜᱽ ᱵᱷᱤᱰᱭᱳ ᱞᱮ ᱧᱮᱞᱮᱫ ᱛᱟᱦᱮᱸᱫ ᱛᱚ ᱟᱞᱮ ᱱᱚᱸᱰᱮ ᱦᱚᱸ ᱚᱱᱠᱟ ᱤᱭᱟᱹ ᱯᱷᱤᱨᱤ ᱜᱮᱛᱟ ᱞᱮᱭᱟ ᱡᱚᱛᱚ ᱜᱮ ᱯᱷᱤᱨᱤ ᱜᱮ ᱚᱣᱟᱭᱯᱷᱟᱭ ᱠᱚ ᱡᱚᱛᱚ ᱢᱮᱱᱟᱜᱼᱟ ᱥᱟᱨᱟᱫᱤᱱ ᱛᱟᱦᱮᱸᱱᱟ ᱢᱟᱱᱮ ᱪᱚᱵᱽᱵᱤᱥ ᱜᱷᱚᱱᱴᱟ ᱜᱮ ᱛᱟᱦᱮᱱᱟ ᱟᱫᱚ ᱚᱱᱟ ᱠᱷᱟᱹᱛᱤᱨ ᱛᱮ ᱮᱵᱟᱨᱼᱼ ᱚᱱᱠᱟ ᱞᱮ ᱠᱟᱱᱮᱴ ᱠᱟᱜ ᱟᱫᱚ ᱡᱟᱦᱟᱸ ᱛᱤᱱᱟᱹᱜ ᱜᱮ ᱡᱟᱦᱟᱱᱟᱜ ᱮᱢ ᱧᱮᱞ ᱫᱟᱲᱮᱭᱟᱜᱼᱟ ᱚᱠᱚᱭ ᱦᱚᱸ ᱪᱮᱫ ᱵᱟᱠᱚ ᱢᱮᱛᱟᱢᱟ ᱱᱚᱰᱮ ᱫᱚ ᱡᱮᱦᱩᱼᱼ ᱩ ᱥᱤᱱᱤᱭᱟᱨ ᱜᱮᱭᱟ ᱠᱚ ᱵᱟᱝ ᱡᱚᱛᱚ ᱦᱚᱲ ᱜᱮᱠᱚ ᱥᱤᱱᱤᱭᱟᱨ ᱜᱮᱭᱟ ᱟᱫᱚ ᱚᱱᱟ ᱦᱤᱥᱟᱹᱵ ᱛᱮ ᱱᱚᱰᱮ ᱫᱚ ᱪᱤᱞᱤ ᱦᱚᱸ ᱧᱮᱧᱮᱞ ᱫᱚ ᱵᱟᱠᱚ ᱦᱤᱡᱩᱜᱼᱟ ᱢᱟᱱᱮ ᱱᱤᱡᱮ ᱛᱮᱜᱮᱢ ᱛᱟᱦᱮᱱᱟ ᱱᱤᱡᱮ ᱜᱮ ᱡᱚᱛᱚ ᱠᱤᱪᱷᱩ ᱦᱮᱸ ᱟᱫᱚ ᱚᱱᱟ ᱚᱱᱟ ᱞᱟᱹᱜᱤᱫ ᱛᱮ ᱟᱫᱚ ᱱᱤᱡᱮ ᱛᱮᱜᱮ ᱵᱩᱡᱷᱟᱹᱣ ᱦᱩᱭᱩᱜ ᱠᱟᱱᱟ ᱦᱮᱸ ᱱᱤᱡᱮ ᱛᱮᱜᱮ ᱵᱟᱲᱟᱭ ᱠᱟᱛᱮᱜ ᱵᱩᱡᱷᱟᱹᱣ ᱦᱩᱭᱩᱜ ᱠᱟᱱᱟ ᱵᱟᱝ ᱫᱚ ᱦᱮᱸ ᱦᱮᱸ ᱞᱟᱹᱭ ᱢᱮ
ᱦᱳᱭ ᱞᱟᱹᱭ ᱟᱹᱧ ᱤ ᱢᱟᱱᱮ ᱟ ᱡᱮᱢᱚᱱ ᱵᱮᱱ ᱞᱟᱹᱭ ᱠᱮᱜᱼᱟ ᱢᱟᱱᱮᱢ ᱞᱟᱹᱭ ᱠᱮᱜᱼᱟ ᱵᱷᱤᱰᱭᱳ ᱧᱮᱞ ᱦᱳᱭ ᱥᱮ ᱟᱫᱚ ᱱᱟᱦᱟᱜ ᱡᱟᱦᱟᱸᱭ ᱫᱚ ᱞᱟᱹᱠᱛᱤᱭᱟᱱ ᱵᱷᱤᱰᱭᱳ ᱵᱟᱝ ᱵᱚᱱ ᱧᱮᱞ ᱨᱮᱦᱚᱸ ᱚᱱᱟ ᱫᱚ ᱱᱟᱜ ᱠᱷᱟᱹᱞᱤᱼᱼ ᱢᱟᱱᱮ ᱟᱹᱣᱰᱤ ᱜᱟᱱ ᱜᱮ ᱦᱩᱭᱩᱜ ᱠᱟᱱᱟ ᱦᱮᱸ ᱥᱮ ᱟᱸ ᱠᱟᱨᱚᱱᱼᱼ ᱟᱵᱚ ᱟᱯᱱᱟᱨ ᱟᱯᱱᱟᱨᱟᱜ ᱠᱟᱹᱣᱰᱤ ᱛᱮ ᱡᱩᱫᱤ ᱯᱷᱳᱱ ᱵᱚᱱ ᱨᱤᱪᱟᱨᱡᱟ ᱟᱨ ᱚᱱᱟ ᱛᱮᱫᱚ ᱱᱟᱦᱟᱜ ᱱᱮᱴ ᱵᱚᱱ ᱠᱷᱚᱨᱪᱟᱭᱟ ᱛᱚ ᱟᱹᱰᱤ ᱵᱟᱧᱪᱟᱣ ᱵᱟᱧᱪᱟᱣ ᱠᱟᱛᱮᱜ ᱵᱚᱱ ᱠᱷᱚᱨᱪᱟᱭ ᱛᱟᱦᱮᱱ᱾ ᱢᱟᱱᱮ ᱦᱩᱫᱤᱥᱚᱜ ᱟ ᱵᱚᱱ ᱡᱩᱫᱤ ᱱᱤᱛᱚᱜ ᱱᱚᱣᱟᱧ ᱧᱮᱞ ᱪᱟᱵᱟᱭᱟ ᱟᱨ ᱡᱚᱠᱷᱚᱱ ᱦᱟᱸᱜ ᱠᱟᱹᱢᱤ ᱡᱤᱱᱤᱥ ᱞᱟᱹᱠᱛᱤ ᱯᱟᱲᱟᱜᱼᱟ ᱛᱚᱠᱷᱚᱱ ᱪᱮᱤᱠᱟᱹᱧ ᱧᱮᱞᱟ?
ᱟᱨ ᱞᱟᱹᱭ ᱠᱟᱜ ᱟᱢ ᱚᱣᱟᱭᱯᱷᱟᱭ ᱛᱚ ᱚᱣᱟᱭᱯᱷᱟᱭ ᱠᱟᱱᱮᱠᱴ ᱛᱮᱫᱚ ᱟᱵᱚ ᱵᱟᱝᱵᱚᱱ ᱵᱩᱡᱷᱟᱹᱣ ᱫᱟᱲᱮᱭᱟᱜ ᱠᱟᱱᱟ ᱢᱟᱱᱮ, ᱮᱪ ᱰᱤ ᱠᱳᱣᱟᱞᱤᱴᱤ ᱨᱮᱵᱚᱱ ᱧᱮᱞᱟ ᱦᱮᱸ ᱥᱮ? ᱟᱹᱰᱤ ᱠᱳᱣᱟᱞᱤᱴᱤ ᱨᱮᱵᱚᱱ ᱧᱮᱞ ᱨᱮᱦᱚᱸ ᱢᱟᱱᱮ ᱚᱱᱟ ᱟᱵᱚ ᱠᱟᱨᱚᱱ ᱦᱩᱭᱩᱜ ᱠᱟᱱᱟ ᱟᱵᱚᱣᱟᱜ ᱵᱟᱝ ᱠᱷᱚᱨᱪᱟᱜ ᱠᱟᱱᱟ᱾ ᱛᱚ ᱚᱱᱟᱛᱮ ᱵᱟᱝᱵᱚᱱ ᱵᱟᱰᱟᱭ ᱫᱟᱲᱭᱟᱜ ᱠᱟᱱᱟ ᱟᱫᱚ ᱥᱮᱨᱚᱠᱚᱢ ᱢᱟᱱᱮ ᱡᱮᱢᱚᱱ, ᱟᱸ, ᱟᱹᱰᱤ ᱜᱟᱱ ᱢᱟᱱᱮ ᱱᱚᱝᱠᱟ ᱢᱮᱴᱨᱤᱠ ᱮᱱᱴᱟᱨ ᱯᱟᱥ ᱠᱟ ᱠᱟᱛᱮᱫ ᱜᱮ ᱱᱟᱦᱟᱜ, ᱢᱮᱡᱚᱨᱤᱴᱤ ᱫᱚ ᱦᱩᱭᱩᱜ ᱠᱟᱱ ᱛᱟᱵᱳᱱᱟ ᱦᱮᱸᱥᱮ ᱛᱷᱚᱲᱟ ᱵᱚᱱ ᱠᱷᱮᱭᱟᱥᱚᱜ ᱠᱟᱱᱟ ᱦᱮᱸᱥᱮ?
ᱦᱮᱸ,
ᱟᱫᱚ ᱡᱮᱢᱚᱱ ᱠᱚᱞᱮᱡᱽ ᱠᱚᱵᱚᱱ ᱞᱮᱵᱮᱫ ᱮ ᱠᱟᱱ ᱠᱷᱟᱡ ᱱᱟᱦᱟᱜ, ᱜᱮᱢ ᱠᱚᱫᱚ ᱵᱟᱝ ᱵᱚᱱ ᱜᱟᱛᱮᱜ ᱠᱟᱱᱟ ᱢᱮᱱᱠᱷᱟᱱ ᱱᱟᱦᱟᱜ ᱟᱹᱣᱲᱤᱜᱟᱱ ᱵᱷᱤᱰᱭᱳ ᱠᱚᱫᱚ ᱵᱚᱱ ᱧᱮᱞ ᱞᱮᱫ ᱠᱟᱱ ᱜᱮᱭᱟ᱾
ᱦᱮᱸ ᱵᱷᱤᱰᱭᱳ ᱠᱚᱫᱚ ᱵᱚᱱ ᱧᱮᱞᱮᱫ ᱠᱟᱱ ᱜᱮᱭᱟ ᱟᱨ ᱦᱤᱡᱩᱜ ᱠᱟᱱᱟ ᱛᱚ ᱚᱱᱟᱜᱮ᱾ ᱠᱟᱹᱴᱤᱡ ᱢᱤᱫ ᱜᱷᱟᱲᱤᱢ ᱢᱮᱱᱟ ᱡᱮ ᱢᱤᱫ ᱜᱷᱟᱲᱤᱧ ᱧᱮᱞᱟ ᱡᱟᱜᱮ ᱯᱷᱨᱤ ᱴᱟᱭᱤᱢ ᱢᱤᱱᱟᱹᱧᱟ ᱠᱟᱹᱴᱤᱡ, ᱢᱚᱡᱟ ᱞᱟᱹᱜᱤᱫ ᱤᱧ ᱧᱮᱞᱟ ᱟᱨ ᱧᱮᱞ ᱧᱮᱞᱛᱮ ᱡᱮ ᱛᱤᱱᱨᱮ ᱚᱠᱛᱚ ᱯᱟᱨᱚᱢᱚᱜᱼᱟ ᱚᱱᱟ ᱵᱟᱰᱟᱭ ᱵᱟᱝ ᱧᱟᱢᱚᱜᱼᱟ᱾
ᱦᱳᱭ ᱟᱫᱚ ᱛᱚᱵᱮ ᱟᱫᱚ ᱥᱚᱨᱦᱟᱭ ᱠᱚ, ᱦᱩᱭᱩᱜ ᱛᱟᱦᱮᱱ ᱟᱯᱮᱥᱮᱱ ᱟᱫᱚ ᱛᱚᱵᱮ ᱛᱚᱠᱷᱚᱱ ᱚᱲᱟᱜ ᱠᱚᱯᱮ ᱪᱟᱞᱟᱜ ᱛᱟᱦᱮᱱᱟ ᱥᱮ ᱵᱟᱝᱜᱮ?
ᱦᱮᱸ ᱥᱚᱨᱦᱟᱭ ᱥᱚᱢᱚᱭ ᱫᱚᱞᱮ ᱪᱟᱞᱟᱜ ᱜᱮᱭᱟ ᱟᱞᱮ ᱥᱮᱫ ᱫᱚ ᱱᱚᱛᱮ ᱫᱚ ᱯᱩᱥ ᱵᱚᱸᱜᱟ ᱥᱚᱨᱦᱟᱭ ᱦᱩᱭᱩᱜ ᱟᱛᱚ᱾ ᱟᱫᱚ ᱡᱟᱱᱩᱣᱟᱨᱤ ᱚᱱᱠᱟ ᱫᱚᱥ ᱵᱟᱨᱚ ᱠᱚᱛᱮ ᱯᱟᱲᱟᱜᱼᱟ᱾ ᱩᱱ ᱚᱠᱛᱚ ᱫᱚ ᱟᱞᱮ ᱦᱚᱸ ᱯᱩ ᱥᱤᱠᱠᱷᱟ ᱪᱟᱵᱟ ᱠᱚᱜᱼᱟ ᱟᱫᱚ ᱟᱫᱚᱞᱮ ᱪᱟᱞᱟᱜ ᱜᱮᱭᱟ᱾
ᱢᱟᱱᱮ ᱠᱟᱨᱚᱱ ᱞᱟᱹᱭᱟᱠᱚ ᱛᱚ ᱟᱵᱚᱣᱟᱜ ᱫᱚ ᱦᱟᱹᱛᱤ ᱞᱮᱠᱟᱱ ᱯᱚᱨᱚᱵ ᱛᱟᱵᱚᱱ ᱦᱳᱭ ᱥᱮ? ᱥᱮ ᱢᱚᱬᱮ ᱥᱤᱧ ᱢᱚᱬᱮ ᱧᱤᱫᱟᱹ᱾ ᱟᱞᱮ ᱥᱮᱱ ᱦᱚᱸ ᱱᱟᱦᱟᱜ ᱚᱱᱠᱟᱜ ᱜᱮ ᱯᱳᱥ ᱦᱳᱭ ᱞᱮᱱ,
ᱡᱩᱢᱟᱹ ᱜᱮ ᱥᱚᱨᱦᱟᱭ ᱢᱮᱱᱫᱟᱹᱧ ᱚᱱᱠᱟ ᱟᱵᱚᱣᱟᱜ ᱡᱟᱦᱟᱸ ᱛᱤᱱᱟᱹᱜ ᱟᱨᱠᱤ᱾ ᱠᱟᱹᱢᱤ ᱠᱚ ᱢᱮᱱᱟᱜᱼᱟ ᱵᱚᱸᱜᱟ ᱵᱩᱨᱩ ᱠᱚ ᱠᱟᱹᱢᱤ ᱩᱱ ᱚᱠᱛᱚ ᱫᱚ ᱪᱟᱞᱟᱜ ᱜᱮ ᱦᱩᱭᱩᱜᱼᱟ ᱚᱲᱟᱜ ᱫᱚᱞᱮ ᱪᱟᱞᱟᱜ ᱜᱮ᱾ ᱢᱚᱛᱚ ᱫᱚ ᱡᱚᱛᱚ ᱦᱚᱲ ᱜᱮᱞᱮ ᱪᱟᱞᱟᱜᱼᱟ᱾
ᱦᱳᱭ᱾
ᱦᱮᱸ ᱪᱮᱫ ᱮᱢ ᱞᱟᱹᱭᱮᱫ ᱛᱟᱦᱮᱸᱱᱟ ᱟᱯᱮ ᱥᱮᱫ ᱦᱚᱸ?
ᱦᱳᱭ ᱞᱟᱹᱭ ᱟᱹᱧ ᱠᱤ ᱟᱞᱮᱥᱮᱱ ᱦᱚᱸ ᱱᱟᱦᱟᱜ ᱯᱩᱥ ᱵᱚᱸᱜᱟ ᱜᱮᱞᱮ, ᱥᱚᱦᱚᱨᱟᱭᱚᱜ ᱛᱟᱦᱮᱱ ᱦᱳᱭ ᱥᱮ ᱟᱫᱚ ᱟᱢ ᱪᱮᱫ ᱞᱮᱠᱟᱢ ᱞᱟᱹᱭᱠᱮᱫᱼᱟ ᱡᱟᱱᱩᱣᱟᱨᱤ ᱟᱫᱚ, ᱟᱞᱮᱥᱮᱱ ᱫᱚ ᱱᱚᱛᱮ ᱱᱟᱦᱟᱸᱜ ᱱᱚᱭ ᱡᱟᱱᱩᱣᱟᱨᱤ ᱟᱴ ᱡᱟᱱᱩᱣᱟᱨᱤ ᱚᱱᱠᱟ ᱠᱷᱚᱱ ᱮᱛᱚᱦᱚᱵ ᱦᱩᱭᱩᱜ ᱛᱟᱦᱮᱱ ᱦᱳᱭ ᱥᱮ?
ᱦᱮᱸ ᱢᱟᱱᱮ ᱪᱚᱵᱵᱤᱥ ᱯᱚᱸᱪᱤᱥ ᱤᱭᱟᱹ ᱯᱟᱲᱟᱜᱼᱟ ᱯᱳᱥ᱾
ᱯᱳᱥ ᱯᱟᱲᱟᱜᱼᱟ ᱦᱳᱭ᱾
ᱦᱮᱸ ᱪᱚᱵᱽᱵᱤᱥ ᱯᱚᱸᱪᱤᱥ ᱯᱟᱲᱟᱜ-ᱟ ᱚᱱᱠᱟ ᱯᱟᱲᱟᱜᱼᱟ ᱱᱚᱭ ᱫᱚᱥ ᱚᱱᱠᱟ᱾ ᱯᱟᱲᱟᱜᱼᱟ ᱟᱨᱠᱤ᱾ ᱟᱫᱚ ᱚᱱᱟ ᱫᱚ ᱟᱛᱩᱨ ᱨᱮᱱ ᱦᱚᱲ ᱠᱚ ᱤᱭᱟᱹ ᱠᱮᱫ ᱜᱮ, ᱦᱮᱸ ᱥᱚᱨᱚᱦᱟᱭ ᱠᱚ ᱞᱟᱹᱭ ᱢᱮ?
ᱚᱱᱟ ᱫᱚ ᱱᱮᱸᱰᱟ
ᱚᱱᱟ ᱫᱚ ᱱᱮᱰᱟᱭ ᱛᱟᱦᱮᱱ ᱵᱚᱱ ᱥᱮ? ᱦᱮᱸ ᱦᱮᱸ᱾
ᱥᱚᱦᱚᱨᱟᱭ ᱱᱮᱸᱰᱟ ᱠᱟ ᱛᱮᱜ ᱢᱟᱱᱮ ᱠᱚ ᱫᱤᱱ ᱛᱟᱦᱮᱱᱟ ᱟᱫᱚ ᱚᱱᱟ ᱠᱚ ᱫᱤᱱ ᱨᱮ ᱦᱩᱭᱩᱜ ᱛᱟᱵᱚᱱ ᱛᱟᱦᱮᱱ ᱦᱳᱭ ᱥᱮ᱾
ᱦᱟᱸ᱾
ᱟᱨ ᱡᱟᱦᱟᱸ ᱠᱚᱨᱮ ᱫᱚ ᱱᱟᱦᱟᱜ ᱥᱚᱦᱚᱨᱟᱭ ᱵᱚᱸᱜᱟ ᱠᱚᱨᱮ ᱠᱚ ᱥᱚᱦᱚᱨᱟᱭᱚᱜ ᱛᱟᱦᱮᱱ᱾ ᱡᱟᱦᱟᱹᱧ ᱞᱹᱭᱟ ᱠᱟᱨᱛᱤᱠ ᱨᱮ
ᱦᱮᱸ ᱩᱱᱠᱩ ᱡᱟᱦᱟᱸ ᱠᱚ ᱢᱮᱱᱟᱜ ᱟᱠᱟᱫ ᱠᱚᱣᱟ ᱱᱚᱜᱼᱚᱭ ᱡᱟᱦᱟᱸ ᱠᱚ ᱯᱩᱨᱩᱞᱤᱭᱟ ᱦᱟᱱᱛᱮ ᱢᱮᱫᱽᱱᱤᱯᱩᱨ ᱢᱮᱱᱟᱜᱼᱟ ᱵᱟᱸᱠᱩᱲᱟ ᱨᱮᱱᱟᱜ ᱠᱤᱪᱷᱩ ᱚᱝᱥᱚ᱾ ᱦᱩᱜᱽᱞᱤ ᱱᱚᱣᱟ ᱠᱚᱨᱮᱫ ᱫᱚ ᱧᱮᱞᱚᱜᱼᱟ ᱡᱮ ᱤᱭᱟᱹ ᱵᱚᱸᱜᱟ ᱜᱮᱠᱚ ᱥᱚᱦᱚᱨᱟᱭᱚᱜᱼᱟ ᱩᱱᱠᱩ ᱫᱚ ᱯᱩᱥ ᱵᱚᱸᱜᱟ ᱜᱮ ᱩᱱᱠᱩᱣᱟᱜ ᱥᱚᱦᱚᱨᱟᱭ ᱫᱚ ᱦᱩᱭᱩᱜ ᱜᱮᱭᱟ᱾
ᱟᱪᱪᱷᱟ ᱟᱢ ᱫᱚ ᱚᱠᱟ ᱴᱚᱴᱷᱟ ᱨᱮᱱ ᱠᱟᱱᱟᱢ?
ᱤᱧ ᱫᱚ ᱵᱮᱝᱜᱚᱞ ᱨᱮᱱ ᱠᱟᱱ ᱜᱤᱭᱟᱹᱧ ᱟᱫᱚ ᱱᱚᱛᱮ ᱵᱤᱨᱵᱷᱩᱢ ᱴᱚᱴᱷᱟ
ᱚ ᱟᱪᱪᱷᱟ ᱦᱳᱭ ᱢᱟᱱᱮ ᱟᱹᱰᱤ ᱜᱟᱱ ᱠᱷᱟᱹᱞᱤᱧ ᱟᱸᱡᱚᱢᱼᱼ ᱠᱟᱜ ᱛᱟᱦᱮᱱ ᱢᱟᱱᱮ ᱱᱚᱣᱟ ᱥᱟᱱᱛᱟᱲ ᱯᱟᱨᱜᱟᱱᱟ ᱮᱨᱤᱭᱟ ᱨᱮ ᱢᱟᱱᱮ ᱡᱷᱟᱲᱠᱷᱚᱸᱰ ᱨᱮ ᱚᱸᱰᱮᱜᱤᱼᱼ ᱚᱠᱟᱥᱮᱱ ᱯᱩᱥ ᱵᱚᱸᱜᱟ ᱨᱮ ᱦᱩᱭᱩᱜ ᱛᱟᱦᱮᱱᱟ ᱟᱫᱚ ᱚᱱᱟᱛᱮᱧ ᱠᱩᱞᱤ ᱠᱮᱫ ᱢᱮᱭᱟ ᱦᱳᱭ ᱥᱮᱼᱼ
ᱵᱟᱝᱼᱼ ᱱᱤᱭᱟᱹ ᱫᱚ ᱤᱧ ᱫᱚ ᱱᱚᱛᱮ ᱫᱚ ᱟᱞᱮ ᱫᱚ ᱵᱮᱝᱜᱚᱞ ᱨᱮᱱ ᱫᱚ ᱛᱷᱚᱲᱟ ᱢᱮᱱᱟᱜ ᱟᱠᱟᱫ ᱞᱮᱭᱟ ᱫᱩᱢᱠᱟ ᱨᱮᱱᱟᱜ ᱜᱮᱼᱼ ᱟᱹᱨᱤᱪᱟᱹᱞᱤ ᱫᱚ ᱡᱚᱛᱚ ᱧᱮᱞᱚᱜᱼᱟ ᱱᱟᱛᱮ ᱟᱞᱮ ᱵᱚᱨᱫᱷᱚᱢᱟᱱ ᱠᱷᱚᱱ ᱮᱦᱚᱵ ᱮᱱᱟ ᱱᱟᱛᱮᱼᱼ ᱫᱩᱢᱠᱟ ᱦᱟᱹᱵᱤᱡ ᱟᱨ ᱱᱚᱛᱮ ᱫᱚ ᱟᱥᱟᱱᱥᱳᱞ ᱟᱨ ᱵᱟᱸᱠᱩᱲᱟ ᱠᱚ ᱢᱮᱛᱟᱜᱼᱟ᱾ ᱵᱟᱸᱠᱩᱲᱟ ᱫᱚ ᱚᱱᱟ ᱰᱤᱥᱴᱤᱠ ᱠᱟᱱ ᱛᱟᱞᱮᱭᱟ᱾ ᱴᱷᱤᱠᱜᱮᱭᱟ ᱛᱟᱦᱚᱞᱮ ᱟᱭᱢᱟ ᱟᱭᱢᱟ ᱥᱟᱨᱦᱟᱣ᱾
ᱦᱳᱭ ᱚᱠᱛᱚ ᱠᱚᱦᱚᱸ ᱠᱩᱲᱟᱹᱣ ᱮᱱᱟ ᱦᱳᱭ ᱥᱮᱼᱼ
ᱦᱳᱭ ᱥᱮ ᱦᱮᱸ